ᱡᱚᱦᱟᱨ ᱜᱮ ᱜᱚᱢᱠᱮ
ᱦᱳᱭ ᱡᱚᱦᱟᱨ ᱜᱮ
ᱦᱩᱸ ᱟᱨ
ᱜᱚᱝᱠᱮ ᱨᱚᱲ ᱠᱚ ᱟᱸᱡᱚᱢᱚᱜ ᱠᱟᱱᱟ ᱥᱮ ᱵᱮᱥ ᱞᱮᱠᱟ
ᱦᱮᱞᱳ, ᱦᱮᱸ ᱜᱚᱢᱠᱮ ᱟᱸᱡᱚᱢᱚᱜ ᱠᱟᱱᱟ ᱢᱟ ᱤᱧᱟᱹᱜ ᱟᱸᱡᱚᱢᱚᱜ ᱠᱟᱱᱟ ᱜᱚᱢᱠᱮ?
ᱦᱳᱭ ᱜᱚᱝᱠᱮ ᱟᱸᱡᱚᱢᱚᱜ ᱠᱟᱱᱟᱭ ᱟᱹᱰᱤ ᱴᱷᱟᱢ ᱴᱷᱟᱢ ᱟᱸᱡᱚᱢᱚᱜ ᱠᱟᱱ ᱛᱟᱵᱮᱱᱟ ᱦᱳᱭ ᱥᱮ᱾
ᱦᱮᱸ ᱟᱫᱚ ᱜᱚᱝᱠᱮ ᱪᱮᱫ ᱞᱮᱠᱟ ᱢᱮᱱᱟᱜ ᱵᱤᱱᱟ?
ᱜᱚᱝᱠᱮ ᱱᱟᱯᱟᱭ ᱜᱮᱛᱚ ᱟᱹᱞᱤᱧ ᱢᱟᱛᱚ ᱮᱠᱷᱚᱱ ᱛᱚᱠᱠᱚ ᱫᱚ ᱟᱵᱮᱱ ᱜᱮ ᱚᱠᱟ ᱞᱮᱠᱟ ᱢᱮᱱᱟᱜ ᱟᱠᱟᱜ ᱵᱤᱱᱟ?
ᱟᱪᱪᱷᱟ ᱟᱪᱟ ᱪᱷᱟ ᱟᱹᱞᱤᱧ ᱦᱚᱸ ᱵᱮᱥ ᱜᱮ ᱢᱮᱱᱟᱜ ᱟᱠᱟᱫ ᱞᱤᱧᱟᱹ ᱟᱫᱚ ᱚᱲᱟᱜ ᱚᱠᱷᱚᱨᱮ ᱡᱚᱛᱚ ᱦᱚᱲ ᱜᱮ ᱱᱟᱯᱟᱭ ᱵᱟᱲᱟᱭ ᱜᱮ ᱥᱮ
ᱦᱮᱸ ᱜᱚᱝᱠᱮ ᱱᱟᱯᱟᱭ ᱜᱮᱭᱟ ᱠᱚ ᱚᱲᱟᱜ ᱠᱚᱫᱚ ᱮᱠᱷᱚᱱ ᱫᱚ ᱟᱠᱚᱫᱚ ᱾ᱟᱵᱮ ᱟᱵᱮ ᱟᱯᱮ ᱠᱚᱨᱮᱱ ᱜᱮ ᱚᱠᱟᱮ ᱞᱮᱠᱟ?
ᱦᱳᱭ ᱜᱚᱝᱠᱮ ᱟᱞᱮ ᱦᱚᱸ ᱱᱤᱛ ᱫᱷᱟᱹᱵᱤᱡ ᱛᱮᱫᱚ ᱦᱟᱸᱜ ᱱᱟᱯᱟᱭ ᱜᱮ ᱢᱮᱱᱟᱜ ᱟᱠᱟᱜ ᱞᱮᱭᱟ ᱡᱚᱛᱚ ᱦᱚᱲᱜᱮ᱾
ᱟᱪᱪᱷᱟ ᱟᱨ ᱛᱟᱦᱚᱞᱮ ᱪᱮᱫ ᱵᱮᱱ ᱪᱮᱤᱠᱟᱭ ᱫᱟ ᱜᱚᱝᱠᱮ?
ᱟᱫᱚ ᱚᱱᱠᱟ ᱪᱤᱠᱟᱹ ᱢᱟ ᱪᱮᱫ ᱜᱮ ᱵᱟᱝ ᱪᱤᱠᱟᱹ ᱦᱩᱭᱩᱜ ᱠᱟᱱᱟ ᱟᱫᱚ ᱪᱟᱥ ᱠᱟᱹᱢᱤ ᱠᱚᱨᱮᱱᱟᱜ ᱫᱤᱱ ᱟᱫᱚ ᱱᱚᱜᱚᱭ ᱨᱚᱦᱚᱭ ᱠᱚᱦᱚᱸ ᱟᱹᱣᱤᱞᱮ ᱮᱛᱚᱦᱚᱵ ᱛᱮ ᱱᱚᱜᱼᱚᱭ ᱠᱟᱹᱴᱤᱡ ᱢᱟᱴᱷ ᱥᱮᱫ ᱨᱮ ᱫᱩᱲᱩᱵ ᱵᱟᱲᱟ ᱦᱩᱭᱩ ᱟᱠᱟᱱᱟ ᱟᱫᱚ ᱜᱚᱝᱠᱮ ᱟᱵᱮᱱ ᱜᱮ ᱢᱟᱦ ᱪᱮᱫ ᱠᱚᱵᱮᱱ ᱪᱤᱠᱟᱹᱭᱮᱫᱟ
ᱟᱹᱞᱤᱧ ᱦᱚᱸ ᱚᱱᱠᱟ ᱠᱤᱪᱷᱩ ᱫᱚ ᱪᱮᱫ ᱜᱮ ᱵᱟᱝ ᱪᱤᱠᱟᱹᱭᱫᱟ ᱫᱟᱠᱟ ᱡᱚᱢ ᱵᱟᱲᱟ ᱠᱟᱛᱮᱫ ᱱᱚᱜᱼᱚᱭ ᱫᱩᱲᱩᱵ ᱦᱩᱭ ᱟᱠᱟᱱᱟ᱾
ᱩᱻ ᱟᱪᱪᱷᱟ ᱟᱪᱪᱷᱟ ᱟᱫᱚ ᱜᱚᱝ ᱼᱼ ᱠᱟᱹᱭ ᱛᱟᱞᱟᱝᱢᱮ
ᱟᱪᱪᱷᱟ ᱥᱚᱥᱟᱝ ᱢᱟ ᱟᱸ ᱥᱟᱛᱟᱢ ᱫᱩᱧ ᱢᱚᱱᱮᱭᱮᱫ ᱛᱟᱞᱟᱝᱟ ᱟᱵᱚᱣᱟᱜ ᱡᱟᱦᱟᱸ ᱮᱸ ᱯᱚᱨᱚᱵᱽ ᱢᱟᱨᱟᱝ ᱯᱚᱨᱚᱵᱽ ᱦᱟᱹᱛᱤ ᱞᱮᱠᱟᱱ ᱥᱚᱦᱨᱟᱭ ᱚᱱᱟ ᱱᱤᱭᱮ ᱠᱟᱹᱴᱤᱡ ᱛᱤᱧᱞᱟᱝ ᱜᱟᱞᱢᱟᱨᱟᱣ ᱞᱮᱱᱠᱷᱟᱱ ᱵᱟᱝ ᱵᱷᱟᱜᱮᱼᱟ?
ᱦᱳᱭ ᱜᱚᱢᱠᱮ ᱟᱫᱵᱩ ᱮᱠᱫᱚᱢ ᱟᱹᱰᱤ ᱱᱟᱯᱟᱭ ᱥᱟᱛᱟᱢ ᱵᱮᱱ ᱧᱩᱢ ᱛᱤᱭᱳᱜ ᱠᱟᱫᱟ ᱛᱟᱦᱞᱮ ᱠᱟᱹᱴᱤᱡ ᱚᱱᱟ ᱟᱵᱚ ᱡᱟᱦᱟᱸ ᱯᱚᱨᱚᱵᱽ ᱨᱮᱱᱟᱜ ᱦᱟᱹᱛᱤ ᱞᱮᱠᱟᱱ ᱯᱚᱨᱚᱵᱽ ᱡᱟᱦᱟᱸ ᱫᱚ ᱥᱚᱨᱦᱟᱭ ᱯᱚᱨᱚᱵᱽ ᱚᱱᱟ ᱵᱟᱨᱮᱛᱮ ᱠᱟᱹᱴᱤᱡ ᱞᱟᱝ ᱨᱚᱯᱚᱲᱟ ᱦᱮᱸ ᱵᱟᱝ
ᱦᱮᱸ ᱦᱮᱸ ᱦᱮᱸ
ᱛᱟᱦᱞᱮ ᱦᱳᱭ ᱢᱟ ᱟᱫᱚ ᱥᱟᱛᱟᱢ ᱪᱮᱛᱟᱱ ᱨᱚᱯᱚᱲ ᱞᱟᱝ ᱮᱛᱚᱦᱚᱵ ᱞᱮᱜᱮ ᱦᱮᱸ ᱵᱟᱝ ᱦᱳᱭ ᱦᱳᱭ ᱦᱳᱭ ᱦᱳᱭ ᱢᱟ ᱟᱫᱚ ᱠᱟᱹᱴᱤᱡ ᱞᱟᱹᱭ ᱛᱟᱞᱟᱝ ᱢᱮᱥᱮ ᱥᱚᱨᱦᱟᱭ ᱠᱚ ᱵᱟᱨᱮᱛᱮ ᱟᱢ ᱪᱮᱫ ᱠᱚᱢ ᱵᱟᱲᱟᱭᱟ ᱠᱟᱹᱴᱤᱡ ᱞᱟᱹᱭ ᱞᱮᱢ
ᱟᱸ ᱥᱚᱨᱦᱟᱭ ᱫᱚ ᱟᱵᱚ ᱢᱚᱛᱚ ᱥᱟᱱᱛᱟᱲ ᱠᱚᱣᱟᱜ ᱢᱚᱛᱚ ᱟᱹᱰᱤ ᱢᱟᱨᱟᱝ ᱯᱚᱨᱚᱵᱽ ᱠᱟᱱᱟ᱾
ᱦᱮᱸ ᱥᱮ ᱟᱫᱚ ᱠᱷᱟᱱ ᱫᱚ ᱚᱱᱟᱜᱮ ᱥᱚᱨᱚ ᱦᱟᱭ ᱫᱚ ᱢᱚᱛᱚ ᱟᱵᱚ ᱞᱮᱠᱟ ᱟᱞᱮᱥᱱ ᱱᱚᱛᱮ ᱢᱚᱬᱮ ᱫᱤᱱ ᱜᱮ ᱦᱩᱭᱩᱜ ᱟᱨ ᱥᱚᱨᱦᱟᱭ ᱢᱚᱬᱮ ᱼᱼ ᱫᱤᱱ ᱢᱚᱲᱮ ᱢᱚᱬᱮ ᱥᱤᱧ ᱢᱚᱬᱮ ᱧᱤᱫᱟᱹ ᱥᱚᱨᱦᱟᱭ ᱫᱚ ᱟᱯᱮᱥᱱ ᱫᱚ ᱪᱮᱫ ᱞᱮᱠᱟ ᱢᱚᱬᱮ ᱫᱤᱱ ᱜᱮᱥᱮ ᱦᱩᱭᱩᱜ ᱛᱟᱦᱮᱸᱫ
ᱦᱳᱭ ᱜᱚᱝᱠᱮ ᱟᱫᱚ ᱥᱚᱨᱦᱟᱭ ᱚᱱᱟᱢᱟ ᱟᱵᱚ ᱠᱷᱮᱨᱣᱟᱞ ᱦᱚᱯᱚᱱᱟᱜ ᱮᱠᱫᱚᱢ ᱞᱟᱹᱴᱩ ᱩᱛᱟᱹᱨ ᱯᱚᱨᱚᱵᱽ ᱠᱟᱱᱟ ᱟᱫᱚ ᱟᱞᱮᱥᱮᱱ ᱚᱱᱠᱟ ᱮ ᱥᱚᱨᱦᱟᱭ ᱫᱚ ᱢᱚᱬᱮ ᱢᱟᱦᱟ ᱜᱮᱞᱮ ᱢᱟᱱᱟᱣ ᱛᱟᱦᱮᱸᱫ᱾ ᱟᱫᱚ ᱜᱚᱢᱠᱮ ᱠᱟᱹᱴᱤᱡ ᱞᱟᱹᱭ ᱵᱮᱱ ᱥᱮ ᱢᱟ ᱟᱫᱚ ᱥᱚᱨᱦᱟᱭ ᱫᱚ ᱢᱟᱱᱮ ᱚᱠᱟ ᱩᱫᱽᱫᱮᱥᱚ ᱠᱟᱛᱮᱫ ᱵᱚᱱ ᱥᱚᱨᱦᱟᱭᱚᱜ ᱛᱟᱦᱮᱸᱫ?
ᱥᱚᱨᱦᱟᱭ ᱫᱚᱭᱟ ᱟᱵᱚ ᱩᱫᱽᱫᱮᱥᱚ ᱡᱟᱦᱟᱸ ᱤᱧ ᱵᱟᱲᱟᱭᱟ ᱩᱱᱟᱹᱜ ᱴᱟᱦᱚᱸ ᱵᱟᱹᱧ ᱵᱟᱲᱟᱭᱟ ᱢᱮᱱᱠᱷᱟᱱ ᱡᱟᱦᱟᱸᱧ ᱵᱟᱲᱟᱭᱟ ᱚᱱᱟ ᱫᱚ ᱦᱩᱭᱩᱜ ᱠᱟᱱᱟ ᱟᱵᱚ ᱠᱚᱫᱚ ᱡᱚᱠᱷᱚᱱ ᱦᱩᱲᱩ ᱠᱚᱢ ᱨᱚᱦᱚᱭᱟ ᱥᱮ ᱠᱤᱝᱵᱟ ᱯᱳᱭᱞᱳ ᱪᱟᱥ ᱠᱟᱹᱢᱤ ᱨᱮᱵᱚᱱ ᱟᱬᱜᱚᱱᱟ ᱚᱱᱮ ᱚᱱᱟ ᱢᱤᱫ ᱴᱟᱝ ᱚᱱᱟ ᱨᱟᱹᱥᱠᱟᱹ ᱠᱟᱛᱮᱜ ᱢᱤᱫ ᱫᱷᱟᱣ ᱵᱚᱱ ᱚᱱᱟ ᱨᱟᱹᱥᱠᱟᱹ ᱠᱟᱛᱮ ᱵᱚᱱ ᱥᱚᱨᱦᱟᱭᱮᱫ ᱛᱟᱦᱮᱱᱟ
ᱟᱪᱪᱷᱟ ᱟᱪᱪᱷᱟ ᱟᱪᱪᱷᱟ
ᱟᱨ ᱟᱵᱮᱱ ᱪᱮᱫ ᱞᱮᱠᱟ ᱵᱮᱱ ᱢᱚᱱᱮ ᱛᱟᱦᱮᱱᱟ ᱞᱟᱹᱭ ᱵᱮᱱ
ᱦᱳᱭ ᱜᱚᱝᱠᱮ ᱟᱵᱚ ᱫᱚ ᱥᱚᱨᱦᱟᱭ ᱫᱚ ᱡᱚᱛᱚᱠᱷᱚᱱ ᱞᱟᱹᱴᱩ ᱯᱚᱨᱚᱵᱽ ᱠᱟᱱ ᱛᱟᱵᱚᱱᱟ ᱟᱞᱤᱧ ᱫᱚ ᱱᱚᱝᱠᱟᱞᱤᱧ ᱢᱚᱱᱮᱭ ᱛᱟᱦᱮᱸᱫ ᱡᱮ ᱵᱟᱝᱢᱟ ᱥᱚᱨᱦᱟᱭ ᱠᱚᱨᱮ ᱫᱚ ᱟᱵᱚ ᱫᱚ ᱡᱟᱦᱟᱸᱭ ᱪᱟᱥ ᱠᱟᱹᱢᱤ ᱞᱟᱹᱜᱤᱫ ᱛᱮ ᱡᱟᱦᱟᱸᱭ ᱰᱟᱝᱨᱤ ᱢᱤᱦᱩ ᱮᱢᱟᱱ ᱡᱟᱦᱟᱸᱭ ᱠᱚ ᱜᱚᱲᱚ ᱟᱵᱚᱱᱟ ᱚᱱᱟ ᱪᱟᱥ ᱠᱟᱹᱢᱤ ᱞᱟᱹᱜᱤᱫ ᱛᱮ
ᱦᱩᱸ
ᱦᱮᱸ ᱩᱱᱠᱩ ᱵᱚᱱ ᱢᱟᱹᱱ ᱵᱚᱱ ᱮᱢᱟ ᱠᱚᱣᱟ ᱟᱨ ᱟᱵᱚ ᱢᱟᱱᱣᱟ ᱦᱚᱯᱚᱱᱟᱜ ᱦᱚᱸ ᱢᱤᱫ ᱢᱟᱨᱟᱝ ᱨᱟᱹᱥᱠᱟᱹ ᱞᱮᱠᱟᱱᱟᱜ ᱫᱤᱱ ᱠᱟᱱᱟ ᱮ ᱟᱫᱚ ᱦᱚᱸᱜᱼᱚ ᱱᱟ ᱠᱚ ᱵᱟᱨᱮ ᱛᱮᱜᱮ ᱟᱵᱚ ᱫᱚ ᱥᱚᱨᱦᱟᱭ ᱯᱚᱨᱚᱵ ᱫᱚᱵᱚᱱ ᱢᱟᱱᱟᱣᱟ ᱦᱳᱭ ᱥᱮ
ᱟᱪᱪᱷᱟ
ᱦᱮᱸ ᱟᱫᱚ ᱜᱚᱝᱠᱮ ᱟᱯᱮ ᱥᱮᱱ ᱫᱚ ᱥᱚᱨᱦᱟᱭ ᱫᱚ ᱚᱠᱟ ᱪᱟᱸᱫᱩ ᱯᱮ ᱥᱚᱨᱦᱟᱭ
ᱟᱞᱮ ᱥᱮᱱ ᱢᱟᱛᱚ ᱜᱚᱝᱠᱮ ᱥᱚᱨᱦᱟᱭ ᱫᱚ ᱯᱩᱥ ᱵᱚᱸᱜᱟ ᱠᱚ ᱥᱚᱨᱦᱟᱭᱚᱜ ᱛᱟᱦᱮᱸᱫ ᱟᱫᱚ ᱠᱷᱟᱱ ᱫᱚ ᱦᱮᱸ ᱟᱞᱮ ᱯᱟᱥᱮ ᱢᱟ ᱧᱮᱞ ᱜᱟᱱᱚᱜᱼᱟ ᱥᱚᱨᱦᱟᱭ ᱵᱚᱸᱜᱟ ᱦᱚᱸ ᱢᱟᱱᱮ ᱯᱩᱥ ᱵᱚᱸᱜᱟ ᱥᱚᱨᱦᱟᱭ ᱵᱚᱸᱜᱟ ᱵᱟᱱᱟᱨ ᱫᱤᱱ ᱠᱚ ᱥᱚᱨᱦᱟᱭ ᱢᱟᱱᱮ ᱥᱚᱨᱦᱟᱭ ᱚᱜᱛᱚ ᱢᱟᱱᱮ ᱱᱟᱦᱜ ᱟᱞᱮ ᱫᱚ ᱥᱚᱨᱦᱟᱭ ᱵᱚᱸᱜᱟᱞᱮ ᱥᱚᱨᱦᱟᱭᱚᱜ ᱛᱟᱦᱮᱸᱱᱟ ᱤᱭᱟᱹ ᱯᱩᱥ ᱵᱚᱸᱜᱟᱞᱟ ᱥᱚᱨᱦᱟᱭᱟᱜ ᱛᱟᱦᱮᱱ ᱟᱯᱮ ᱥᱮᱫ ᱛᱤᱥ ᱚᱠᱟ ᱵᱚᱸᱜᱟᱯᱮ ᱥᱚᱨᱦᱟᱭᱚᱜ ᱛᱟᱦᱮᱜ
ᱦᱳᱭ ᱜᱚᱝᱠᱮ ᱟᱞᱮ ᱥᱮᱱ ᱫᱚ ᱟᱞᱮ ᱦᱚᱸ ᱚᱱᱠᱟ ᱯᱩᱥ ᱵᱚᱸᱜᱟ ᱜᱮᱞᱮ ᱥᱚᱨᱦᱟᱭᱚᱜ ᱛᱟᱦᱮᱸᱫ ᱟᱫᱚ ᱠᱟᱹᱴᱤᱡ ᱟᱱᱟ ᱟᱲᱮᱯᱟᱥᱮ ᱟᱹᱛᱩ ᱠᱚᱨᱮ ᱧᱮᱞ ᱧᱟᱢ ᱟᱠᱟᱱᱟ ᱡᱮ ᱵᱟᱝᱢᱟ ᱥᱚᱨᱦᱟᱭ ᱵᱚᱸᱜᱟ ᱦᱚᱸᱵᱚ ᱥᱚᱨᱦᱟᱭᱚᱜ ᱜᱮᱭᱟ ᱟᱫᱚ ᱟᱵᱚ ᱠᱷᱮᱨᱣᱟᱞ ᱦᱚᱯᱚᱱᱟᱜ ᱢᱟ ᱠᱟᱛᱷᱟ ᱨᱮᱢᱟ ᱠᱟᱱ ᱜᱮ ᱡᱮ ᱥᱚᱨᱦᱟᱭ ᱵᱚᱸᱜᱟ ᱜᱮ ᱥᱚᱨᱦᱟᱭ ᱟᱫᱚ ᱦᱚᱜᱼᱚᱭ ᱡᱮ ᱟᱵᱚ ᱵᱟᱨ ᱵᱚ ᱥᱚᱨᱦᱟᱭᱚᱜ ᱠᱟᱱ ᱫᱚ
ᱦᱮᱸ ᱦᱮᱸ
ᱛᱚ ᱟᱵᱚ ᱜᱚᱝᱠᱮ ᱦᱚᱸᱜᱼᱚᱭ ᱵᱟᱨ ᱪᱟᱸᱫᱳ ᱪᱮᱫ ᱞᱟᱹᱜᱤᱫ ᱵᱚ ᱥᱚᱨᱦᱟᱭᱚᱜ ᱠᱟᱱᱟ ᱠᱟᱹᱴᱤᱡ ᱡᱩᱫᱤ ᱡᱟᱦᱟᱸ ᱱᱟᱜ ᱵᱟᱰᱟᱭ ᱢᱮᱱᱟᱜ ᱠᱷᱟᱱ ᱚᱱᱟ ᱵᱟᱨᱮᱛᱮ ᱠᱟᱹᱴᱤᱡ ᱞᱟᱹᱭ ᱵᱮᱱ ᱥᱮᱢᱟ
ᱚᱱᱟ ᱵᱟᱨᱮ ᱛᱮᱫᱚ ᱜᱚᱢᱠᱮ ᱟᱹᱞᱤᱧ ᱫᱚ ᱴᱷᱤᱠ ᱴᱷᱤᱠᱟᱹ ᱫᱚ ᱩᱱᱟᱹᱜ ᱵᱟᱹᱞᱤᱧ ᱵᱟᱲᱟᱭᱟ ᱟᱨ
ᱟᱞᱮ ᱫᱚ ᱦᱟᱸᱜ ᱡᱮ ᱱᱚᱝᱠᱟ ᱜᱮ ᱟᱞᱮ ᱜᱮ ᱱᱚᱝᱠᱟ ᱟᱞᱮ ᱵᱤᱫᱟᱹᱞ ᱨᱮᱜᱮ ᱥᱚᱨᱦᱟᱭ ᱠᱚ ᱤᱭᱟᱹ ᱯᱩᱥ ᱵᱚᱸᱜᱟ ᱞᱮ ᱥᱚᱨᱦᱟᱭᱚᱜ ᱠᱟᱱᱟ ᱚᱱᱠᱟ ᱫᱚ ᱵᱟᱝ ᱟᱞᱮ ᱦᱟᱯᱲᱟᱢ ᱠᱚ ᱟᱥᱟ ᱠᱚᱨᱮ ᱥᱚ ᱤᱭᱟᱹ ᱯᱩᱥ ᱵᱚᱸᱜᱟ ᱠᱚ ᱥᱚᱨᱦᱟᱭ ᱛᱟᱦᱮᱸᱱ ᱛᱮ ᱟᱫᱚ ᱥᱚᱦᱚᱨᱟᱭ ᱠᱟᱛᱮ ᱞᱮ ᱦᱤᱡᱩᱜ ᱠᱟᱱᱟ ᱟᱫᱚ ᱟᱹᱞᱤᱧ ᱫᱚ ᱦᱟᱸᱜ ᱴᱷᱤᱠ ᱴᱷᱟᱠ ᱫᱚ ᱵᱟᱹᱞᱤᱧ ᱵᱟᱲᱟᱭᱟ ᱟᱫᱚ ᱢᱟᱥᱮ ᱟᱢ ᱜᱮ ᱞᱟᱹᱭ ᱛᱟᱞᱟᱝ ᱢᱮ
ᱟᱪᱪᱷᱟ ᱟᱪᱪᱷᱟ ᱦᱳᱭ ᱜᱚᱝᱠᱮ ᱟᱹᱞᱤᱧ ᱦᱮᱸ ᱢᱮᱱᱟᱜᱼᱟ ᱡᱮ ᱟᱵᱚ ᱫᱚ ᱦᱮᱸ ᱟᱞᱤᱧ ᱡᱟᱦᱟᱸ ᱛᱤᱱᱟᱹᱜ ᱜᱟᱱ ᱞᱤᱧ ᱵᱟᱰᱟᱭᱟ ᱚᱱᱟ ᱫᱚ ᱟᱵᱚ ᱵᱟᱨ ᱪᱟᱸᱫᱳ ᱥᱚᱨᱦᱟᱭ ᱨᱮᱱᱟᱜ ᱠᱟᱨᱚᱱ ᱥᱮ ᱛᱮᱛᱮᱫ ᱫᱚ ᱦᱩᱭᱩᱜ ᱠᱟᱱᱟ ᱱᱚᱝᱠᱟ ᱞᱮᱠᱟ ᱡᱮ ᱟᱵᱚ ᱫᱚ ᱥᱚᱨᱦᱟᱭ ᱪᱟᱸᱫᱳ ᱨᱮᱜᱮ ᱯᱟᱹᱦᱤᱞ ᱫᱚᱵᱚᱱ ᱥᱚᱨᱦᱟᱭᱚᱜ ᱠᱟᱱ ᱛᱟᱦᱮᱸᱫ ᱟᱫᱚ ᱵᱟᱝᱢᱟ ᱢᱮᱱ ᱟᱠᱚ ᱥᱮ ᱚᱱᱠᱟ ᱚᱠᱟ ᱥᱮᱨᱢᱟ ᱪᱚ ᱚᱝᱠᱟ ᱪᱟᱥ ᱠᱟᱹᱢᱤ ᱠᱚ ᱵᱮᱥ ᱞᱮᱠᱟ ᱵᱟᱝ ᱦᱩᱭ ᱞᱮᱱᱟ ᱟᱠᱟᱞ ᱠᱮᱜᱼᱟᱭ ᱫᱚᱢᱮ ᱟᱫᱚ ᱠᱷᱟᱱ ᱫᱚ ᱛᱟᱦᱚᱞᱮ ᱥᱚᱨᱦᱟᱭ ᱞᱟᱹᱜᱤᱫ ᱛᱮ ᱡᱟᱦᱟᱸ ᱡᱚᱢ ᱧᱩ ᱠᱚ ᱡᱟᱹᱥᱛᱤ ᱞᱮᱠᱟ ᱵᱟᱝ ᱠᱩᱞᱟᱹᱣ ᱞᱮᱱᱟ ᱟᱫᱚ ᱩᱱ ᱚᱠᱛᱚ ᱛᱟᱦᱚᱞᱮ ᱠᱟᱹᱴᱤᱡ ᱠᱟᱹᱴᱤᱡ ᱟᱢᱫᱟ ᱟᱛᱳ ᱨᱮᱱ ᱦᱚᱲ ᱠᱚᱫᱚ ᱠᱚ ᱢᱮᱱ ᱠᱮᱫᱟ ᱡᱮ ᱵᱟᱝᱢᱟ ᱛᱟᱦᱚᱞᱮ ᱟᱵᱚ ᱫᱚ ᱪᱟᱥ ᱠᱟᱹᱢᱤ ᱠᱚ ᱵᱚᱱ ᱯᱩᱨᱟᱹᱣᱟ ᱨᱟᱠᱟᱵ ᱟᱵᱚᱱ ᱛᱟᱨᱯᱚᱨᱮ ᱵᱚᱱ ᱥᱚᱨᱦᱟᱭᱚᱜᱼᱟ ᱟᱫᱚ ᱦᱚᱜᱼᱚ ᱱᱚᱝᱠᱟ ᱢᱚᱱᱮ ᱠᱟᱛᱮᱜ ᱟᱫᱚ ᱩᱱᱠᱩ ᱟᱠᱟᱞ ᱞᱮ ᱥᱚᱨᱦᱟᱭ ᱤᱭᱟᱹ ᱥᱮ ᱤᱭᱟᱹ ᱠᱚᱨᱮ ᱟᱛᱳ ᱠᱚᱨᱮ ᱫᱚ ᱚᱱᱠᱟ ᱟᱫᱚ ᱯᱩᱥ ᱵᱚᱸᱜᱟ ᱥᱚᱨᱦᱟᱭ ᱠᱩ ᱥᱟᱯᱲᱟᱣ ᱠᱮᱜᱼᱟ ᱦᱚᱜᱼᱚ ᱱᱟ ᱜᱮ ᱟᱹᱞᱤᱧᱟᱜ ᱫᱚ ᱵᱟᱰᱟᱭ ᱢᱮᱱᱟᱜᱼᱟ ᱦᱳᱭ ᱥᱮ
ᱟᱹᱰᱤ ᱱᱟᱯᱟᱭ ᱜᱚᱝᱠᱮ ᱞᱟᱹᱭ ᱟᱨ ᱦᱮᱸ ᱪᱮᱫ ᱠᱚ ᱢᱮᱛᱟᱜᱼᱟ ᱛᱟᱦᱚᱞᱮ ᱟᱯᱮ ᱥᱮᱱ ᱫᱚ ᱢᱚᱬᱮ ᱢᱟᱦᱟᱸ ᱥᱚᱜ ᱢᱟᱱᱮ ᱟᱵᱚ ᱡᱟᱦᱟᱸ ᱢᱚᱬᱮ ᱢᱟᱦᱟ ᱟᱵᱚ ᱜᱚᱝᱠᱮ ᱵᱚᱱ ᱥᱚᱦᱚᱨᱟᱭᱚᱜ ᱠᱟᱱ ᱚᱱᱟ ᱠᱚᱫᱚ ᱚᱠᱟ ᱚᱠᱟ ᱫᱤᱱ ᱢᱟᱱᱮ ᱚᱱᱟ ᱠᱚᱨᱮ ᱱᱟᱜ ᱧᱩᱛᱩᱢ ᱦᱚᱸ ᱥᱮ ᱢᱮᱱᱟᱜ ᱛᱟᱵᱚᱱ ᱜᱮᱭᱟ
ᱦᱳᱭ ᱦᱳᱭ ᱦᱳᱭ ᱜᱚᱝᱠᱮ ᱮᱠᱟᱞ ᱢᱮᱱᱟᱜ ᱜᱮᱭᱟ ᱦᱳᱭ ᱜᱚᱝᱠᱮ ᱟᱞᱮ ᱥᱮᱱ ᱫᱚ ᱢᱚᱬᱮ ᱢᱟᱦᱟᱸ ᱠᱚᱫᱚ ᱦᱚᱜᱼᱚ ᱱᱚᱝᱠᱟ ᱞᱮ ᱫᱤᱱ ᱞᱮ ᱧᱩᱢᱟ ᱯᱩᱭᱞᱩ ᱡᱟᱦᱟᱸ ᱢᱟᱦᱟᱸ ᱚᱱᱟ ᱫᱚ ᱦᱟᱸᱜ ᱧᱩᱢ ᱛᱟᱨᱯᱚᱨ ᱩᱢ ᱢᱟᱦᱟᱸ ᱦᱮᱸᱥᱮ ᱟᱨ ᱫᱚᱥᱟᱨ ᱢᱟᱦᱟᱸ ᱫᱚ ᱦᱟᱸᱜ ᱫᱟᱠᱟ ᱠᱟ ᱥᱮ ᱚᱲᱟᱜ ᱠᱚᱨᱮ ᱵᱚᱱ ᱵᱚᱸᱜᱟ ᱵᱩᱨᱩᱜ-ᱟ ᱟᱨ ᱛᱮᱥᱟᱨ ᱢᱟᱦᱟ ᱫᱚ ᱠᱷᱩᱱᱴᱟᱹᱣ ᱢᱟᱦᱟ ᱟᱨ ᱤᱱᱟᱹ ᱯᱚᱨᱮ ᱫᱚ ᱦᱟᱸᱜ ᱡᱟᱞᱮ ᱟᱨ ᱛᱟᱨ ᱯᱚᱨᱮ ᱫᱤᱱ ᱫᱚ ᱡᱟᱡᱮᱞᱮ ᱥᱮ ᱚᱱᱟ ᱜᱟᱫᱚᱭ ᱢᱟᱦᱟ ᱵᱚᱱ ᱞᱟᱹᱭᱮᱫ ᱠᱟᱱᱟ ᱟᱫᱚ ᱜᱚᱢᱠᱮ ᱟᱯᱮ ᱥᱮᱱ ᱫᱚ ᱚᱠᱟ ᱠᱚ ᱚᱱᱟ ᱢᱟᱦᱟ ᱠᱚᱨᱮᱱᱟᱜ ᱧᱩᱛᱩᱢ ᱠᱚᱫᱚ ᱢᱟ ᱠᱟᱹᱴᱤᱡ ᱞᱟᱹᱭ ᱵᱮᱱ ᱥᱮ ᱚᱠᱟ ᱞᱮᱠᱟ
ᱟᱞᱮ ᱥᱮᱫ ᱜᱚᱝᱠᱮ ᱚᱱᱠᱟᱜᱮ ᱦᱮᱸ ᱯᱩᱭᱞᱳ ᱫᱤᱱ ᱫᱚ ᱩᱢ ᱫᱚᱥᱟᱨ ᱫᱤᱱ ᱫᱚ ᱫᱟᱠᱟ ᱟᱨ ᱛᱮᱥᱟᱨ ᱫᱤᱱ ᱫᱚ ᱠᱷᱩᱱᱴᱟᱹᱭᱟ ᱟᱨ ᱯᱩᱱᱟᱱ ᱫᱤᱱ ᱫᱚ ᱡᱟᱞᱮ ᱟᱨ ᱢᱩᱪᱟᱹᱫ ᱫᱤᱱ ᱢᱚᱬᱮᱭᱟᱜ ᱫᱤᱱ ᱫᱚ ᱜᱟᱫᱳᱭ
ᱟᱪᱪᱷᱟ ᱟᱪᱪᱷᱟ ᱟᱪᱪᱷᱟ ᱮᱠᱫᱚᱢ ᱟᱹᱰᱤ ᱱᱟᱯᱟᱭ ᱜᱚᱝᱠᱮ ᱮᱠᱫᱚᱢ ᱢᱤᱫ ᱞᱮᱠᱟ ᱜᱮ ᱦᱮᱸᱥᱮ
ᱦᱩᱸ ᱜᱚᱝᱠᱮ
ᱦᱳᱭ ᱦᱳᱭ ᱦᱳᱭ ᱟᱫᱚ ᱜᱚᱝᱠᱮ ᱦᱚᱜ ᱚᱭ ᱡᱮ ᱟᱵᱮᱱ ᱵᱮᱱ ᱞᱟᱹᱭ ᱠᱮᱜᱼᱟ ᱡᱮ ᱯᱩᱭᱞᱩ ᱢᱟᱦᱟᱸ ᱫᱚ ᱡᱟᱦᱟᱸ ᱟᱵᱚ ᱩᱢ ᱢᱟᱦᱟᱸ ᱟᱫᱚ ᱩᱢ ᱢᱟᱦᱟᱸ ᱠᱚᱨᱮᱱᱟᱜ ᱠᱟᱹᱢᱤ ᱠᱟᱹᱥᱱᱤ ᱠᱚ ᱚᱠᱟ ᱞᱮᱠᱟ ᱠᱟᱹᱴᱤᱡ ᱞᱟᱹᱭ ᱵᱮᱱ ᱥᱮ ᱢᱟ
ᱮᱸᱜ ᱩᱢ ᱢᱟᱦᱟᱸ ᱫᱚ ᱩᱢ ᱢᱟᱦᱟ ᱦᱤᱞᱳᱜ ᱫᱚ ᱱᱚᱝᱠᱟ ᱠᱟᱱᱟ ᱡᱮ ᱤᱭᱟᱹ ᱚᱲᱟᱜ ᱠᱚ ᱯᱷᱟᱨᱪᱟ ᱯᱷᱟᱨᱪᱤ ᱵᱟᱲᱟ ᱥᱟᱯᱷᱟ ᱵᱟᱲᱟ ᱟᱨ ᱟᱵᱚ ᱫᱚ ᱦᱟᱸᱜ ᱥᱚᱦᱨᱟᱭ ᱫᱚ ᱡᱟᱦᱮᱨ ᱨᱮᱫᱚ ᱦᱟᱸᱜ ᱵᱟᱵᱚᱱ ᱵᱚᱸᱜᱟ ᱵᱟᱨᱟ ᱮᱫᱟ ᱥᱮ ᱥᱚᱦᱨᱟᱭ ᱫᱚ ᱜᱚᱴ ᱨᱮᱵᱚᱱ ᱵᱚᱸᱜᱟᱭᱟ ᱮᱵᱟᱨᱮ ᱠᱷᱟᱱ ᱫᱚ ᱚᱱᱟ ᱜᱚᱴ ᱠᱚᱨᱮ ᱥᱟᱯᱷᱟ ᱵᱟᱲᱟ ᱠᱚ ᱩᱢ ᱢᱟᱦᱟ ᱫᱚ ᱚᱱᱮ ᱚᱱᱠᱟ ᱯᱷᱟᱨᱪᱟ ᱯᱷᱟᱨᱪᱤ ᱵᱟᱲᱟ ᱦᱮᱸ ᱟᱪᱪᱷᱟ ᱟᱫᱚ ᱛᱟᱦᱞᱮ ᱩᱢ ᱛᱟᱯᱚᱨᱮ ᱫᱚ ᱦᱩᱭᱩᱜ ᱠᱟᱱ ᱫᱚ ᱫᱟ ᱫᱟᱠᱟᱭ ᱫᱤᱱ ᱦᱤᱞᱳᱜ ᱫᱚ ᱜᱚᱝᱠᱮ ᱛᱟᱦᱚᱞᱮ ᱚᱠᱟ ᱞᱮᱠᱟ ᱠᱟᱹᱢᱤ ᱠᱟᱹᱥᱱᱤ ᱟᱯᱮ ᱥᱮᱫ ᱫᱚ ᱛᱷᱚᱲᱟ ᱞᱟᱹᱭ ᱢᱮᱥᱮ
ᱦᱳᱭ ᱜᱚᱢᱠᱮ ᱟᱞᱮᱥᱮᱱ ᱫᱚ ᱦᱟᱸᱜ ᱥᱚᱨᱦᱟᱭ ᱢᱟ ᱟᱵᱚ ᱠᱚᱣᱟᱜ ᱢᱟ ᱟᱹᱰᱤ ᱞᱟᱹᱴᱩ ᱯᱚᱨᱚᱵ ᱠᱟᱱᱟ ᱛᱚ ᱛᱟᱦᱚᱞᱮ ᱠᱷᱟᱱ ᱫᱚ ᱦᱟᱭ ᱫᱟᱹᱭ ᱫᱟᱫᱟ ᱛᱮᱭᱟᱝ ᱠᱩᱢᱟᱹᱝ ᱠᱚ ᱚᱱᱠᱟ ᱱᱮᱣᱛᱟ ᱟᱹᱜᱩ ᱠᱚᱣᱟᱞᱮ ᱩᱱᱠᱩ ᱫᱚ ᱡᱤᱞ ᱫᱟᱠᱟ ᱚᱱᱠᱟ ᱮᱢᱟᱱ ᱱᱟᱛᱮᱫ ᱞᱮ ᱢᱟᱱᱚᱛ ᱠᱚᱣᱟ ᱦᱮᱸ ᱥᱮ ᱢᱟᱹᱱ ᱞᱮ ᱮᱢᱟ ᱠᱚᱣᱟ ᱟᱨ ᱚᱲᱟᱜ ᱠᱚᱨᱮ ᱚᱱᱠᱟ ᱠᱟᱹᱢᱤ ᱠᱟᱹᱥᱱᱤ ᱠᱚᱞᱮ ᱠᱚᱨᱟᱣ ᱛᱟᱦᱮᱸᱜ ᱵᱚᱸᱜᱟᱼ ᱵᱩᱨᱩ ᱠᱚᱞᱮ ᱧᱩᱢ ᱠᱚ ᱛᱟᱦᱮᱸᱜ ᱠᱚᱞᱮ ᱫᱮᱵᱟ ᱥᱮᱵᱟ ᱟᱠᱚᱣᱟ ᱦᱳᱭ ᱦᱳᱭ ᱜᱚᱢᱠᱮ ᱟᱫᱚ ᱛᱟᱨᱯᱚᱨ ᱯᱚᱨᱮ ᱡᱟᱦᱟᱸ ᱢᱟᱦᱟ ᱛᱟᱦᱮᱸᱭᱮᱱᱟ ᱡᱟᱦᱟᱸ ᱫᱚ ᱠᱷᱩᱱᱴᱟᱹᱣ ᱢᱟᱦᱟ ᱦᱩᱭᱱᱟ ᱵᱟᱨᱮᱛᱮ ᱠᱟᱹᱴᱤᱡ ᱞᱟᱹᱭ ᱵᱮᱱ ᱥᱮ ᱢᱟ
ᱮᱸ ᱠᱷᱩᱱᱴᱟᱹᱣ ᱢᱟᱦᱟ ᱵᱟᱨᱮ ᱛᱮᱫᱚ ᱟᱞᱮ ᱥᱮᱫ ᱫᱚ ᱱᱚᱝᱠᱟ ᱜᱮ ᱦᱮᱸ ᱠᱷᱩᱱᱴᱟᱹᱣ ᱫᱚ ᱡᱚᱠᱷᱚᱱ ᱟᱞᱮ ᱮ ᱢᱟᱱᱮ ᱰᱟᱱᱴᱟ ᱠᱚᱢᱟ ᱮᱱᱮᱡ ᱵᱟᱲᱟᱭ ᱜᱮ ᱰᱟᱱᱴᱟ ᱨᱤᱡᱳᱜ ᱚᱱᱟ ᱥᱟᱶᱛᱮ ᱠᱷᱩᱱᱴᱟᱹᱣ ᱢᱟᱦᱟ ᱦᱤᱞᱳᱜ ᱫᱚ ᱢᱟᱱᱮ ᱟᱞᱮᱥᱮᱫ ᱫᱚ ᱰᱟᱝᱨᱤ ᱠᱚ ᱠᱷᱩᱱᱴᱟᱹᱣ ᱠᱚ ᱛᱟᱦᱮᱱᱟ ᱱᱚᱝᱠᱟ ᱟᱸᱡᱚᱢ ᱠᱟᱫᱟ ᱵᱮᱱ ᱢᱟᱱᱮ ᱟᱯᱮ ᱥᱮᱫ ᱦᱚᱸ ᱦᱩᱭᱩᱜ ᱛᱟᱦᱮᱱ ᱜᱮᱭᱟ ᱟᱨᱠᱤ ᱰᱟᱹᱝᱨᱤ ᱠᱷᱩᱱᱴᱟᱹᱣ
ᱦᱳᱭ ᱜᱚᱝᱠᱮ ᱟᱞᱮ ᱥᱮᱱ ᱦᱚᱸ ᱦᱩᱭᱩᱜ ᱜᱮᱭᱟ
ᱟᱪᱪᱷᱟ ᱚᱠᱟᱞᱮᱠᱟ ᱟᱯᱮ
ᱦᱩᱸ ᱦᱳᱭ ᱜᱚᱝᱠᱮ ᱟᱞᱮ ᱥᱮᱱ ᱫᱚ ᱮᱠᱷᱚᱱ ᱫᱚ ᱮ ᱚᱱᱟ ᱢᱟᱺᱡᱷᱤ ᱛᱷᱟᱱ ᱡᱟᱦᱟᱸ ᱴᱷᱮᱡ ᱫᱚ ᱟᱠᱷᱲᱟ ᱛᱟᱞᱮ ᱦᱮᱸ ᱥᱮ
ᱦᱮᱸ ᱦᱮᱸ
ᱚᱸᱰᱮ ᱜᱮ ᱮᱠᱫᱚᱢ ᱡᱚᱛᱚ ᱟᱛᱳ ᱨᱮᱱ ᱦᱚᱲ ᱠᱚᱞᱮ ᱡᱟᱣᱨᱟᱜ ᱛᱟᱦᱮᱸᱜ ᱟᱨ ᱢᱤᱫᱴᱟᱝ ᱚᱱᱠᱟ ᱰᱟᱝᱨᱟ ᱞᱮ ᱛᱚᱞᱮ ᱛᱟᱦᱮᱸᱫ ᱟᱨ ᱩᱱᱤ ᱞᱮ ᱡᱷᱩᱞᱠᱟᱹᱣ ᱠᱟᱛᱮᱫ ᱞᱮ ᱠᱷᱩᱱᱟᱹᱣ ᱠᱷᱩᱱᱴᱟᱹᱣ ᱮᱭᱟ ᱦᱳᱭ ᱥᱮ ᱟᱨ ᱚᱱᱠᱟ ᱦᱮᱸ ᱟᱨᱚ ᱚᱱᱠᱟ ᱰᱟᱱᱴᱟ ᱱᱟᱹᱴᱣᱟᱹ ᱮᱢᱟᱱ ᱠᱚᱞᱮ ᱫᱚᱱᱟ
ᱦᱩᱸ
ᱟᱨ ᱢᱩᱪᱟᱹᱫ ᱨᱮᱦᱟᱸᱜ ᱮᱠᱫᱚᱢ ᱜᱚᱴᱟ ᱠᱩᱞᱦᱤ ᱞᱮ ᱮᱱᱮᱡ ᱠᱮᱫ ᱜᱮ ᱟᱫᱚ ᱦᱟᱸᱜ ᱩᱢ ᱯᱷᱟᱨᱪᱟ ᱠᱟᱛᱮᱫ ᱟᱨᱚ ᱚᱱᱠᱟ ᱥᱚᱨᱦᱟᱭ ᱟᱫᱚ ᱮᱱᱮᱡ ᱥᱮᱨᱮᱧ ᱞᱮ ᱮᱛᱚᱦᱚᱵ ᱠᱮᱫ ᱜᱮᱭᱟ
ᱟᱪᱪᱷᱟ
ᱦᱳᱭ ᱜᱚᱝᱠᱮ ᱟᱫᱚ ᱟᱯᱮ ᱥᱮᱱ ᱫᱚ ᱚᱠᱟᱞᱮᱠᱟ
ᱦᱮᱸ ᱜᱚᱝᱠᱮ ᱟᱢ ᱡᱟᱦᱟᱸ ᱞᱮᱠᱟᱢ ᱞᱟᱹᱭ ᱠᱮᱫᱟ ᱚᱱᱠᱟᱟᱜ ᱜᱮ ᱮᱸ ᱠᱷᱩᱱᱴᱟᱹ ᱵᱟᱲᱟ ᱠᱟᱛᱮ ᱮᱸ ᱰᱟᱱᱴᱟ ᱫᱚᱱ ᱵᱟᱲᱟ ᱠᱟᱛᱮᱫ ᱟᱫᱚ ᱥᱚᱨᱦᱟᱭ ᱮᱱᱮᱡ ᱵᱟᱲᱟ ᱥᱚᱨᱦᱟᱭ ᱮᱱᱮᱡ ᱥᱮᱫ ᱞᱮ ᱢᱚᱦᱰᱟᱜ ᱛᱟᱦᱮᱱᱟ ᱟᱨ ᱟᱪᱪᱷᱟ ᱮᱵᱟᱨᱮ ᱛᱟᱦᱚᱞᱮ ᱜᱚᱝᱠᱮ ᱡᱟᱹᱞᱮ ᱫᱚ ᱟᱯᱮᱥᱮᱫ ᱫᱚ ᱚᱠᱟ ᱞᱮᱠᱟ ᱯᱮ ᱢᱟᱱᱟᱣ ᱛᱟᱦᱮᱸᱫ
ᱦᱳᱭ ᱜᱚᱢᱠᱮ ᱟᱞᱮ ᱥᱮᱱ ᱫᱚ ᱦᱮᱸ ᱡᱟᱞᱮ ᱢᱟᱦᱟ ᱨᱮᱫᱚ ᱟᱞᱮ ᱫᱚ ᱜᱚᱢᱠᱮ ᱨᱟᱹᱥᱠᱟᱹ ᱟᱨ ᱨᱟᱹᱥᱠᱟᱹ ᱚᱱᱟ ᱡᱟᱞᱮ ᱢᱟᱦᱟ ᱨᱮᱢᱟ ᱚᱱᱠᱟ ᱞᱮᱠᱟᱛᱮ ᱠᱟᱹᱢᱤ ᱠᱟᱹᱥᱱᱤ ᱠᱚ ᱦᱟᱸᱜ ᱵᱟᱝ ᱛᱟᱦᱮᱱ ᱠᱟᱱᱟ ᱵᱚᱸᱜᱟ ᱵᱩᱨᱩ ᱠᱚᱢᱟ ᱮᱠᱫᱚᱢ ᱯᱩᱨᱟᱹᱣ ᱩᱛᱟᱹᱨᱚᱜ ᱠᱟᱱᱟ ᱟᱫᱚ ᱠᱷᱟᱱ ᱫᱚ ᱮᱱᱦᱤᱞᱳᱜ ᱫᱚ ᱡᱚᱢ ᱧᱩ ᱵᱟᱲᱟ ᱟᱨ ᱚᱱᱠᱟ ᱨᱟᱹᱥᱠᱟᱹᱭᱟᱞᱮ ᱟᱫᱚ ᱨᱟᱹᱥᱠᱟᱹ ᱦᱮᱸ ᱮᱠᱫᱚᱢ ᱟᱫᱚ ᱮᱱᱦᱤᱞᱳᱜ ᱫᱚ ᱮᱠᱚᱢ ᱥᱟᱨᱟ ᱥᱤᱧ ᱥᱟᱨᱟ ᱧᱤᱫᱟᱹ ᱟᱫᱚ ᱚᱱᱠᱟ ᱟᱸᱫᱳᱲ ᱜᱮᱞᱮ ᱫᱚᱦᱚ ᱠᱟᱜ ᱛᱟᱦᱮᱱᱟ ᱠᱩᱞᱦᱤ ᱫᱚ ᱟᱫᱚ ᱜᱚᱢᱠᱮ ᱟᱯᱮᱥᱱ ᱫᱚ ᱚᱠᱟᱞᱮᱠᱟ
ᱦᱮᱸ ᱜᱚᱝᱠᱮ ᱟᱞᱮ ᱟᱞᱮ ᱥᱮᱫ ᱦᱚᱸ ᱮᱱ ᱦᱤᱞᱚᱜ ᱫᱚ ᱡᱮ ᱮᱸ ᱯᱩᱨᱟᱹ ᱨᱟᱹᱥᱠᱟᱹᱜ ᱜᱮ ᱮᱴᱟᱜ ᱠᱤᱪᱷᱩ ᱮᱸ ᱟᱫᱚ ᱚᱱᱠᱟ ᱫᱚ ᱵᱟᱝ ᱦᱩᱭᱩᱜ ᱛᱟᱦᱮᱱᱟ ᱨᱟᱹᱥᱠᱟᱹ ᱜᱮ ᱯᱩᱨᱟᱹ ᱡᱟᱞᱮ ᱫᱤᱱ ᱫᱚ ᱟᱨ ᱟᱨ ᱜᱟᱫᱚᱭ ᱫᱤᱱ ᱦᱤᱞᱳᱜ ᱫᱚ ᱜᱚᱝᱠᱮ ᱞᱟᱹᱭ ᱢᱮ ᱛᱟᱦᱚᱞᱮ ᱪᱮᱫ ᱞᱮᱠᱟ ᱟᱯᱮ ᱥᱮᱫ ᱫᱚ
ᱦᱳᱭ ᱜᱚᱢᱠᱮ ᱜᱟᱫᱚᱭ ᱢᱟ ᱟᱵᱚ ᱢᱟ ᱮᱠᱫᱚᱢ ᱢᱚᱬᱮ ᱢᱟᱦᱟ ᱨᱮᱱᱟᱜ ᱡᱚᱛᱚ ᱠᱷᱚᱱ ᱢᱩᱪᱟᱹᱫ ᱢᱟᱦᱟ ᱠᱟᱱ ᱛᱟᱵᱚᱱᱟ ᱛᱟᱦᱚᱞᱮ ᱠᱷᱟᱱ ᱮᱱᱦᱤᱞᱳᱜ ᱢᱟ ᱠᱟᱹᱴᱤᱡ ᱫᱩᱠ ᱢᱮᱥᱟ ᱨᱟᱹᱥᱠᱟᱹ ᱨᱮᱱᱟᱜ ᱫᱤᱱ ᱠᱟᱱᱟ ᱥᱮᱫᱤᱱ ᱜᱮ ᱩᱱᱤ ᱢᱟᱨᱟᱝ ᱫᱟᱹᱭ ᱦᱟᱹᱛᱤ ᱞᱮᱠᱟ ᱡᱟᱦᱟᱸ ᱥᱚᱨᱦᱟᱭ ᱛᱟᱵᱚ ᱩᱱᱤ ᱢᱟᱦᱟᱸ ᱩᱸᱰᱩᱠ ᱪᱟᱞᱟᱜᱼ ᱟᱭ ᱟᱫᱚ ᱚᱱᱠᱟ ᱫᱩᱠ ᱦᱚᱸ ᱟᱹᱭᱠᱟᱹᱜ ᱜᱮᱭᱟ ᱟᱨ ᱨᱟᱹᱥᱠᱟᱹ ᱦᱚᱸ ᱵᱩᱡᱷᱟᱹᱜ ᱜᱮᱭᱟ ᱟᱫᱚ ᱚᱱᱟ ᱠᱷᱟᱹᱛᱤᱨ ᱠᱷᱟᱹᱛᱤᱨ ᱜᱮ ᱟᱹᱞᱤᱧ ᱞᱤᱧ ᱢᱮᱱᱮᱫᱼᱟ ᱡᱮ ᱮᱱᱦᱤᱞᱳᱜ ᱫᱚ ᱫᱩᱠ ᱢᱮᱥᱟ ᱨᱟᱹᱥᱠᱟᱹ ᱨᱟᱹᱥᱠᱟ ᱨᱮᱱᱟᱜ ᱫᱤᱱ ᱠᱟᱱ ᱛᱟᱵᱚᱱᱟ ᱦᱮᱸᱥᱮ
ᱦᱮᱸ
ᱦᱳᱭ ᱜᱚᱝᱠᱮ ᱟᱫᱚ ᱟᱞᱮ ᱥᱮᱱ ᱫᱚ ᱚᱱᱠᱟ ᱮᱱᱮᱡ ᱮᱱ ᱜᱮᱞᱮ ᱟᱨ ᱦᱟᱸᱜ ᱮᱱᱮᱡ ᱢᱩᱪᱟᱹᱫ ᱨᱮ ᱟᱫᱚ ᱚᱲᱟᱜ ᱚᱲᱟᱜ ᱞᱮ ᱜᱟᱫᱚᱭᱟ ᱟᱫᱚ ᱜᱚᱝᱠᱮ ᱟᱯᱮ ᱥᱮᱱ ᱫᱚ ᱚᱠᱟᱞᱮᱠᱟ
ᱦᱮᱸ ᱦᱮᱸ ᱜᱚᱝᱠᱮ ᱟᱞᱮ ᱥᱮᱫ ᱚᱱᱠᱟᱜ ᱜᱮ ᱟᱨ ᱮ ᱯᱩᱨᱟᱹ ᱥᱤᱧ ᱢᱟᱨᱥᱟᱞ ᱫᱚ ᱟᱹᱭᱩᱵ ᱮᱱᱮᱡ ᱵᱟᱲᱟ ᱠᱟᱛᱮᱜ ᱟᱫᱚ ᱠᱷᱟᱱ ᱫᱚ ᱚᱱᱟ ᱜᱟᱫᱚᱭ ᱫᱤᱱ ᱫᱚ ᱠᱟᱛᱷᱟ ᱢᱮᱱ ᱚᱪᱚᱭᱮᱫᱟ ᱟᱨ ᱧᱤᱫᱟᱹ ᱫᱚ ᱢᱟᱱᱮ ᱡᱚᱠᱷᱚᱱ ᱢᱩᱪᱟᱹᱫ ᱦᱩᱭᱩᱜ ᱛᱟᱦᱮᱸᱱᱟ ᱟᱠᱷᱲᱟ ᱛᱚᱠᱷᱚᱱ ᱫᱚ ᱚᱲᱟᱜ ᱚᱲᱟᱜ ᱮᱱᱮᱡ ᱠᱟᱛᱮ ᱪᱟᱣᱞᱮ ᱠᱚᱞᱮ ᱟᱹᱫᱟᱭ ᱵᱟᱲᱟ ᱠᱟᱛᱮᱫ ᱚᱱᱠᱟᱜᱮ
ᱩᱸ ᱟᱪᱪᱷᱟ ᱟᱪᱪᱷᱟ ᱜᱚᱝᱠᱮ ᱮᱠᱫᱚᱢ ᱟᱹᱰᱤ ᱵᱮᱥ ᱟᱫᱚ ᱜᱚᱝᱠᱮ ᱦᱚᱜ ᱚᱭ ᱡᱮ ᱯᱟᱹᱦᱤᱞ ᱚᱠᱛᱚ ᱫᱚ ᱵᱟᱝᱢᱟ ᱟᱢᱫᱟ ᱮᱸ ᱨᱟᱹᱥᱠᱟᱹ ᱦᱩᱭᱩᱜ ᱠᱟᱱ ᱛᱟᱦᱮᱸᱫ ᱠᱚ ᱞᱟᱹᱭ ᱵᱟᱲᱟᱭ ᱟᱸᱡᱚᱢ ᱵᱟᱲᱟ ᱟᱠᱟᱫ ᱠᱟᱱᱟ ᱟᱫᱚ ᱜᱚᱝᱠᱮ ᱟᱯᱮᱥᱮᱱ ᱫᱚ ᱚᱱᱠᱟ ᱞᱟᱦᱟ ᱯᱟᱹᱦᱤᱞ ᱞᱮᱠᱟᱜᱮ ᱚᱱᱠᱟ ᱨᱟᱹᱥᱠᱟᱹ ᱦᱩᱭᱩᱜ ᱛᱟᱦᱮᱱᱟ ᱥᱮ ᱮᱠᱷᱚᱱ ᱫᱚ ᱠᱟᱹᱴᱤᱡ ᱠᱚᱢ ᱧᱚᱜᱼᱟ ᱜᱮ ᱧᱮᱞᱚᱜᱚᱜ ᱠᱟᱱᱟ ᱾
ᱦᱮᱸ ᱚᱱᱠᱟ ᱞᱮᱠᱟ ᱫᱚ ᱵᱟᱝ ᱦᱩᱭᱩᱜ ᱠᱟᱱᱟ ᱜᱚᱝᱠᱮ ᱮᱠᱷᱚᱱ ᱫᱚ
ᱦᱩᱸ
ᱦᱩᱭᱩᱜᱚᱡᱚᱜ ᱠᱟᱱ ᱜᱮᱭᱟ ᱢᱮᱱᱠᱷᱟᱱ ᱚᱱᱠᱟ ᱞᱟᱦᱟ ᱛᱮ ᱥᱤᱧ ᱧᱤᱫᱟᱹ ᱮᱱᱮᱡ ᱫᱚ ᱚᱱᱠᱟ ᱫᱚ ᱵᱟᱝ ᱦᱩᱭᱩᱜ ᱠᱟᱱ ᱛᱟᱦᱮᱱᱟ ᱟᱨ ᱟᱫᱷᱟ ᱧᱤᱫᱟᱹ ᱠᱚᱨᱮ ᱜᱮ ᱮᱱᱮᱡ ᱠᱚᱫᱚ ᱪᱟᱵᱟ ᱵᱟᱲ ᱛᱟᱦᱮᱱᱟ ᱵᱟᱥ ᱱᱚᱝᱠᱟ ᱜᱮ ᱨᱟᱹᱥᱠᱟᱹ ᱟᱞᱮ ᱥᱮᱫ ᱫᱚ
ᱩᱸ ᱟᱪᱷᱟ ᱟᱪᱷᱟ ᱜᱚᱝᱠᱮ ᱾ ᱦᱳᱭ ᱮᱠᱫᱚᱢ ᱟᱹᱰᱤ ᱱᱟᱯᱟᱭ ᱟᱫᱚ ᱜᱚᱢᱠᱮ ᱦᱚᱸᱜᱼᱚᱭ ᱟᱫᱚ ᱚᱠᱛᱚ ᱠᱚᱦᱚᱸ ᱟᱫᱚ ᱪᱟᱵᱟ ᱤᱫᱤᱜ ᱠᱟᱱᱟ ᱵᱟᱹᱭ ᱵᱟᱹᱭ ᱛᱮ ᱯᱮ ᱦᱮᱥᱮ ᱟᱫᱚ ᱚᱠᱛᱚ ᱧᱟᱢ ᱞᱮᱱᱠᱷᱟᱱ ᱠᱟᱹᱴᱤᱡ ᱞᱟᱝ ᱨᱚᱯᱚᱲᱟ ᱦᱳᱭ ᱥᱮ ᱦᱩᱸ ᱦᱳᱭ ᱦᱳᱭ ᱦᱮᱸ ᱢᱟ ᱜᱚᱝᱠᱮ ᱴᱤᱠᱜᱮᱭᱟ ᱦᱚᱭ